ᱦᱮᱞᱳ
ᱦᱮᱸ ᱦᱮᱸ ᱜᱚᱝᱠᱮ
ᱦᱮᱸ ᱜᱚᱢᱠᱮ ᱟᱸᱡᱚᱢ ᱧᱟᱢ ᱫᱟᱢ ᱜᱟᱞᱢᱟᱨᱟᱣ ᱠᱚ
ᱦᱮᱸ ᱦᱮᱸ ᱟᱸᱡᱚᱢᱚᱜ ᱠᱟᱱᱟ ᱟᱸᱚᱢ
ᱟᱪᱷᱟ ᱴᱷᱤᱠ ᱜᱮᱭᱟ ᱵᱮᱥ ᱵᱟᱲᱟ ᱜᱮ
ᱛᱚ ᱦᱮᱸ ᱵᱮᱥ ᱵᱟᱲᱟ ᱜᱮ ᱟᱢ ᱜᱮ ᱜᱚᱝᱠᱮ
ᱦᱮᱸ ᱵᱮᱥ ᱵᱟᱲᱟ ᱜᱮ ᱮᱠᱷᱚᱱ ᱫᱚ
ᱛᱚ ᱢᱟᱸᱡᱟᱱ ᱵᱮᱲᱟ ᱠᱚ ᱦᱩᱭ ᱱᱟ ᱥᱮ ᱵᱟᱝ
ᱦᱮᱸ ᱢᱟᱭᱟᱱ ᱛᱚᱵᱮ ᱮᱠᱷᱚᱱ ᱫᱚ ᱢᱟᱡᱟᱱ ᱫᱚ ᱵᱟᱝ ᱦᱩᱭᱩᱜᱼᱟ ᱠᱷᱮᱞ ᱛᱮ ᱟᱫᱚ ᱠᱤᱱᱛᱩ ᱢᱟᱡᱟᱱ ᱫᱚ ᱦᱩᱭ ᱠᱟᱱᱟ ᱢᱟᱡᱟᱱ ᱯᱚᱦᱚᱨ ᱨᱮᱭᱟᱜ ᱡᱚᱢ ᱫᱚ
ᱮᱠᱟᱞ ᱛᱮ ᱦᱟᱜ ᱠᱤᱫᱩᱯ
ᱦᱮᱸ
ᱦᱮᱸ
ᱟᱫᱚ ᱱᱚᱜᱼᱚᱭ ᱛᱚ ᱟᱫᱚ ᱟᱫ ᱛᱚ ᱟᱹᱭᱩᱵ ᱮᱱᱟᱛᱚ ᱦᱟᱸᱜ ᱠᱤᱪᱷᱩ ᱠᱷᱚᱱ ᱯᱚᱨᱮ ᱠᱷᱟᱱ ᱜᱮ
ᱟᱪᱷᱟ ᱜᱚᱢᱠᱮ ᱚᱱᱟ ᱡᱟᱦᱟᱸ ᱵᱟᱦᱟ ᱵᱟᱦᱟ ᱥᱚᱨᱦᱟᱭ ᱦᱮᱸ ᱵᱟᱦᱟ ᱥᱚᱨᱦᱟᱭ ᱫᱟᱸᱥᱟᱭ ᱠᱚ ᱪᱮᱫ ᱞᱮᱠᱟ ᱯᱮ ᱢᱟᱱᱟᱣ ᱛᱟᱦᱮᱸᱱᱟ ᱟᱯᱮ ᱟᱯᱮ ᱥᱮ
ᱫᱟᱸᱥᱟᱭ ᱫᱟᱸᱥᱟᱭ ᱫᱚ ᱜᱚᱢᱠᱮ ᱱᱚᱜᱼᱚᱭ ᱡᱮᱢᱚᱱ ᱢᱚᱱᱮ ᱠᱟᱜ ᱵᱮᱱ ᱫᱟᱸᱥᱟᱭ ᱵᱚᱸᱜᱟ ᱫᱚ ᱡᱚᱠᱷᱚᱱ ᱠᱷᱚᱱ ᱚᱱᱟ ᱟᱨᱠᱤ ᱫᱩᱨᱜᱟᱹ ᱯᱩᱡᱟᱹ ᱮᱦᱚᱵᱚᱜᱼᱟ ᱢᱚᱬᱮ ᱫᱤᱱ ᱢᱚᱬᱮ ᱫᱤᱱ ᱞᱮ ᱵᱟᱦᱨᱮ ᱞᱮ ᱪᱟᱞᱟᱜᱼᱟ ᱢᱚᱬᱮ ᱫᱤᱱ ᱟᱨᱠᱤ ᱟᱨᱠᱤ ᱵᱟᱦᱨᱮ ᱟᱨᱡᱟᱣ ᱞᱮ ᱪᱟᱞᱟᱜᱼᱟ ᱟᱨᱠᱤ ᱮᱱᱮᱡ ᱞᱮ ᱪᱟᱞᱟᱜᱼᱟ
ᱦᱮᱸᱮᱸ
ᱛᱩᱢᱫᱟᱹᱜ ᱤᱭᱟᱹ ᱛᱩᱢᱫᱟᱹᱜ ᱴᱟᱢᱟᱠ ᱟᱴᱮᱡ ᱦᱚᱭᱛᱳ ᱛᱩᱢᱫᱟᱹᱜ ᱵᱟᱠᱷᱟᱡ ᱴᱟᱢᱟᱠ ᱚᱱᱟ ᱠᱚᱫᱚ ᱛᱟᱯᱚᱨ ᱟᱨᱚ ᱵᱷᱩᱣᱟᱹᱝ ᱛᱟᱦᱮᱸᱱᱟ ᱵᱷᱩᱣᱟᱹᱝ ᱛᱟᱦᱮᱸᱱᱟ ᱠᱚᱨᱛᱟᱞ ᱛᱟᱦᱮᱸᱱᱟ ᱛᱟᱨᱯᱚᱨᱮ ᱟᱨᱚ ᱟᱨ ᱟᱨ ᱠᱤᱪᱷᱩ ᱛᱟᱦᱮᱸᱱ ᱜᱮᱭᱟ ᱟᱨ ᱚᱱᱟ ᱠᱚ ᱥᱟᱯᱟᱵ ᱟᱛᱮᱫ ᱞᱮ ᱛᱷᱟᱹᱨᱤ ᱠᱚ ᱟᱛᱮ ᱥᱟᱯᱟᱵ ᱟᱛᱮᱫ ᱞᱮ ᱩᱰᱩᱚᱠᱚᱜᱼᱟ ᱫᱟᱸᱥᱟᱭ ᱮᱱᱮᱡ ᱟᱹᱛᱩ ᱟᱹᱛᱩ ᱟᱹᱛᱩ ᱟᱹᱛᱩ ᱫᱟᱸᱥᱟᱭ ᱞᱮ ᱮᱱᱮᱡᱟ ᱚᱱᱟ ᱥᱟᱶᱛᱮ ᱟᱨᱚ ᱚᱱᱠᱟ ᱟᱨᱠᱤ ᱡᱟᱦᱟᱸ ᱛᱱᱟᱹᱜ ᱜᱮᱠᱚ ᱮᱢᱣᱟ ᱞᱮᱭᱟ ᱠᱚ ᱟᱨᱠᱤ ᱟᱹᱛᱩ ᱤᱭᱟᱹ ᱟᱹᱫᱟᱹᱭ ᱟᱹᱫᱟᱹᱭ ᱛᱮ
ᱦᱮᱸ ᱦᱮᱸ
ᱚᱱᱟ ᱚᱱᱟ ᱠᱚ ᱟᱹᱫᱟᱹᱭ ᱵᱟᱲᱟ ᱠᱟᱛᱮᱫ ᱟᱫᱚ ᱚᱱᱟ ᱯᱚᱨᱮ ᱫᱚ ᱟᱫᱚ ᱡᱟᱦᱟᱸ ᱛᱤᱱᱟᱹᱜ ᱟᱨᱡᱟᱣ ᱦᱩᱭᱩᱜ ᱛᱟᱞᱮᱭᱟ ᱚᱱᱟ ᱟᱨᱡᱟᱣ ᱵᱷᱤᱛᱤᱨ ᱠᱷᱚᱡ ᱜᱮ ᱟᱫᱚ ᱚᱱᱟ ᱚᱱᱟ ᱯᱚᱨᱮ ᱦᱟᱸᱜ ᱡᱟᱦᱟᱸ ᱫᱟᱸᱥᱟᱭ ᱵᱚᱸᱜᱟ ᱜᱮ ᱡᱟᱦᱟᱸᱭ ᱠᱚ ᱩᱱ ᱥᱚᱢᱚᱭ ᱦᱟᱸᱜ ᱚᱱᱟ ᱤᱭᱟᱹ ᱦᱩᱭᱩᱜᱼᱟ ᱥᱚᱦᱚᱨᱟᱭ ᱫᱟᱸᱥᱟᱭ᱾
ᱟᱸᱥᱟᱭ ᱯᱚᱨ ᱜᱮ ᱦᱮᱸ ᱫᱟᱸᱥᱟᱭ ᱯᱚᱨ ᱜᱮ ᱥᱚᱨᱦᱟᱭ ᱫᱚ ᱦᱩᱭᱩᱜᱼᱟ᱾
ᱦᱮᱸ ᱚᱱᱟ ᱥᱚᱦᱚᱨᱟᱭ ᱨᱮ ᱚᱱᱟ ᱡᱟᱦᱟᱸ ᱛᱤᱱᱟᱹᱜ ᱞᱮ ᱟᱨᱡᱟᱣ ᱟᱠᱟᱫᱟ ᱟᱨᱠᱤ ᱩᱱ ᱥᱩᱢᱟᱹᱭ, ᱚᱱᱟ ᱟᱨᱡᱟᱣ ᱚᱱᱟ ᱟᱨᱡᱟᱣ ᱴᱟᱠᱟ ᱛᱮ ᱩᱱ ᱥᱩᱢᱚᱭ ᱡᱤᱞ ᱞᱮ ᱦᱟᱛᱟᱣ ᱠᱮᱫ ᱜᱮ ᱚᱱᱟ ᱡᱤᱞ ᱠᱚᱛᱮ ᱜᱮ ᱟᱫᱚ ᱚᱲᱟᱜ ᱠᱚᱨᱮᱱᱟᱜ ᱦᱚᱸ ᱩᱱᱫᱚ ᱟᱫᱚ ᱢᱟᱱᱮ ᱥᱚᱨᱦᱟᱭ ᱨᱮᱫᱚ ᱟᱫᱚ ᱡᱤᱞ ᱵᱟᱝ ᱦᱟᱛᱟᱣ ᱞᱟᱜᱟᱣ ᱫᱟᱲᱮᱜᱼᱟ ᱚᱱᱟ ᱡᱤᱞ ᱛᱮᱜᱮ ᱟᱨᱠᱤ ᱯᱤᱴᱷᱟᱹ ᱵᱟᱲᱟ ᱜᱮ ᱦᱩᱭᱩᱜᱼᱟ᱾ ᱡᱟᱦᱟᱸᱭᱟᱜ, ᱡᱟᱦᱟᱸᱭᱟᱜ ᱟᱨᱠᱤ ᱵᱟᱝ ᱦᱩᱭᱩᱜ ᱠᱷᱟᱡ ᱫᱚ ᱩᱱᱠᱩ ᱟᱨᱦᱚᱸ ᱠᱚ ᱦᱟᱛᱟᱣᱟ᱾
ᱦᱮ
ᱟᱹᱰᱤ ᱵᱷᱟᱹᱜᱤ ᱟᱹᱰᱤ ᱟᱹᱰᱤ ᱟᱹᱰᱤᱮ ᱵᱷᱟᱹᱜᱮ
ᱦᱮᱸ ᱦᱮᱸ ᱛᱟᱯᱚᱨᱮ ᱟᱨᱚ ᱡᱮᱢᱚᱱ ᱥᱚᱦᱚᱨᱟᱭ ᱨᱮ ᱡᱮᱢᱚᱱ, ᱥᱚᱦᱚᱨᱟᱭ ᱨᱮᱫᱚ ᱟᱨ ᱥᱚᱦᱚᱨᱟᱭ ᱨᱮᱫᱚ ᱚᱱᱠᱟᱜᱮ ᱟᱨᱠᱤ ᱡᱟᱦᱮᱨ ᱯᱩᱡᱟᱹ ᱠᱚ ᱦᱩᱭᱩᱜᱼᱟ ᱛᱟᱯᱚᱨᱮ ᱯᱚᱨᱮᱨ ᱫᱤᱱ ᱫᱚ ᱡᱟᱞᱮ ᱦᱤᱞᱳᱜ ᱤᱭᱟᱹ ᱠᱷᱩᱱᱴᱟᱹᱣ ᱦᱤᱞᱳᱜ ᱫᱚ, ᱟᱫᱚ ᱱᱤᱛᱚᱜ ᱫᱚ ᱜᱚᱴᱟ ᱟᱹᱛᱩ ᱜᱮᱛᱚ ᱱᱤᱛᱚᱜ ᱫᱚ ᱰᱷᱟᱞᱟᱭ ᱠᱟᱱ ᱛᱟᱵᱚᱱᱟ ᱥᱮ ᱯᱨᱟᱭ ᱟᱨᱠᱤ, ᱚᱱᱠᱟ ᱰᱷᱟᱞᱟᱭ ᱠᱟᱱ ᱦᱚᱛᱮᱜ ᱛᱮ ᱛᱟᱨᱯᱚᱨᱮ ᱟᱫᱚ ᱚᱱᱠᱟ ᱟᱨᱠᱤ ᱟᱛᱩ ᱠᱩᱞᱦᱤ ᱢᱩᱪᱟᱹᱫ ᱨᱮ ᱟᱨᱠᱤ ᱤᱭᱟᱹ ᱦᱩᱭᱩᱜᱼᱟ ᱠᱩᱞᱦᱤ ᱢᱩᱪᱟᱹᱫ ᱨᱮ ᱤᱫᱤ ᱠᱟᱛᱮᱫ ᱞᱟᱹᱴᱩ ᱧᱚᱜ ᱜᱚᱰᱟ ᱨᱮ ᱟᱨᱠᱤ ᱜᱚᱰᱟ ᱨᱮ ᱟᱨᱠᱤ ᱡᱟᱦᱟᱸ ᱛᱤᱱᱟᱹᱜ ᱰᱟᱺᱝᱨᱤ ᱠᱚ ᱟᱛᱩ ᱨᱮᱱ ᱡᱟᱦᱟᱸ ᱴᱷᱮ ᱰᱟᱺᱝᱨᱤ ᱠᱚ ᱟᱹᱜᱩ ᱠᱚᱣᱟ ᱡᱚᱛᱚ ᱠᱚ ᱚᱸᱰᱮ ᱠᱚ ᱠᱷᱩᱱᱴᱟᱹᱣ ᱠᱟᱛᱮᱫ ᱛᱚᱞ ᱠᱟᱛᱮᱫ ᱠᱷᱩᱱᱴᱟᱹᱣ ᱠᱟᱛᱮᱫ ᱟᱨᱠᱤ ᱚᱱᱠᱟ ᱜᱮ ᱟᱨᱠᱤ ᱵᱟᱫᱷᱟᱣ ᱵᱟᱛᱟᱣ ᱦᱩᱭᱩᱜᱼᱟ ᱥᱟᱨᱟ ᱧᱤᱫᱟᱹ ᱡᱟᱦᱟᱸ ᱛᱤᱱᱟᱹᱜ ᱜᱮ ᱟᱨᱠᱤ ᱮᱱᱮᱡ ᱵᱟᱲᱟ ᱠᱟᱛᱮᱜ᱾ ᱠᱷᱩᱱᱴᱟᱹᱣ ᱦᱩᱭᱮᱱᱟ ᱛᱟᱨᱯᱚᱨᱮ ᱥᱚᱨᱦᱟᱭ ᱮᱱᱮᱡ ᱦᱩᱭᱩᱜᱼᱟ᱾ ᱟᱛᱩ ᱟᱛᱩ ᱛᱮ᱾ ᱤᱱᱟᱹᱜ ᱫᱷᱟᱹᱨᱤᱡ ᱜᱮ ᱮᱜ ᱟᱯᱮ ᱥᱮᱫ ᱛᱟᱦᱚᱞᱮ ᱪᱮᱫ ᱞᱮᱠᱟ ᱵᱟᱛᱟᱣ ᱦᱩᱭᱩᱜᱼᱟ?
ᱟᱞᱮ ᱥᱮᱫ ᱦᱚᱸ ᱚᱱᱠᱟ ᱜᱮ ᱡᱟᱦᱟᱸ ᱠᱚᱢ ᱞᱟᱹᱭ ᱠᱮᱫ-ᱟ ᱛᱚ ᱟᱞᱮ ᱥᱮᱫ ᱦᱚᱸ ᱚᱱᱠᱟ ᱜᱮ ᱡᱮᱢᱚᱱ ᱫᱟᱸᱥᱟᱭ ᱮᱱᱮᱡ ᱨᱮ ᱡᱟᱦᱟᱸᱞᱮ ᱪᱟᱞᱟᱜ ᱟᱞᱮ ᱚᱛᱩᱞᱮ ᱪᱟᱞᱟᱜ-ᱟ ᱛᱚ ᱯᱮ ᱫᱤᱱ ᱫᱟᱬᱟ ᱦᱩᱭᱩᱜ-ᱟ ᱛᱚ ᱯᱮ ᱫᱤᱱ ᱜᱮᱞᱮ ᱫᱟᱬᱟ ᱠᱮᱫ ᱜᱮ᱾ ᱯᱮ ᱫᱤᱱ ᱫᱟᱬᱟ ᱠᱟᱛᱮ ᱡᱟᱦᱟᱸ ᱚᱱᱮ ᱡᱟᱦᱟᱸ ᱠᱚ ᱮᱱᱮᱡ ᱮᱱᱮᱡ ᱡᱟᱦᱟᱸ ᱠᱚ ᱮᱢᱟᱜ ᱞᱮ ᱛᱟᱦᱮᱱᱟ ᱡᱟᱦᱟᱸ ᱟᱹᱫᱟᱹᱭ ᱠᱚ, ᱛᱚ ᱚᱱᱟ ᱤᱫᱤᱭ ᱫᱚ ᱟᱞᱮ ᱫᱚ ᱦᱟᱸᱜ ᱡᱮ ᱫᱤᱱ ᱟᱛᱩ ᱨᱮ, ᱟᱛᱩ ᱨᱮ ᱮᱱᱮᱡ ᱠᱟᱛᱮᱜ ᱯᱚᱨᱮᱨ ᱫᱤᱱ ᱞᱮ ᱢᱟᱱᱮ ᱟᱛᱩ ᱨᱮ ᱡᱮ ᱫᱤᱱ ᱮᱱᱮᱡ ᱦᱩᱭᱩᱜ-ᱟ ᱮᱱᱦᱤᱞᱳᱜ ᱵᱚᱸᱜᱟ ᱠᱚ ᱩᱰᱩᱠᱚᱜ ᱜᱮᱭᱟ ᱛᱚ ᱵᱚᱸᱜᱟ ᱠᱚ ᱩᱰᱩᱠ ᱠᱟᱛᱮ ᱡᱟᱦᱟᱸ ᱢᱟᱱᱮ ᱩᱛᱩ ᱠᱚᱠᱚ ᱟᱹᱜᱩᱭ ᱜᱮᱭᱟ ᱩᱛᱩ ᱠᱚ, ᱥᱚᱵᱡᱤ ᱠᱚ, ᱦᱟᱱᱟ ᱱᱤᱭᱟᱹ ᱠᱚ ᱚᱱᱟ ᱥᱟᱹᱨᱩ ᱠᱚᱠᱩ ᱥᱟᱲᱟᱣ ᱟᱹᱜᱩᱭ ᱜᱮᱭᱟ ᱛᱚ ᱚᱱᱟ ᱠᱚ ᱛᱟᱦᱚᱞᱮ ᱫᱚᱥᱟᱨ ᱫᱤᱱ ᱦᱤᱞᱳᱜ ᱫᱚ ᱢᱟᱱᱮ ᱚᱱᱟ ᱡᱟᱦᱟᱸᱞᱮ ᱨᱚᱡᱽᱜᱟᱨ ᱟᱠᱟᱫᱟ ᱦᱟᱸᱜ ᱚᱱᱟ ᱠᱚ ᱢᱮᱥᱟ ᱠᱟᱛᱮᱫ ᱮᱱᱦᱤᱞᱳᱜ ᱫᱚᱢᱮ ᱡᱚᱛᱚ ᱦᱚᱲᱞᱮ ᱡᱚᱢ ᱚᱪᱚ ᱠᱚᱣᱟ᱾ ᱢᱟᱱᱮ ᱟᱞᱮ ᱟᱛᱩ ᱨᱮᱱ, ᱟᱞᱮ ᱟᱛᱩ ᱨᱮᱱ ᱡᱟᱦᱟᱸ ᱛᱤᱱᱟᱹᱜ ᱟᱞᱮ ᱟᱛᱩ ᱨᱮᱱ ᱜᱚ ᱵᱟᱵᱟ ᱠᱷᱚᱡ, ᱜᱚ ᱵᱟᱵᱟ ᱠᱷᱚᱱ ᱛᱟᱨᱯᱚᱨᱮ ᱡᱟᱦᱟᱸ ᱛᱤᱱᱟᱹᱜ ᱦᱚᱲᱠᱚ ᱦᱟᱹᱡᱩ ᱚᱱᱟ ᱟᱛᱩ ᱯᱳᱞᱳ ᱥᱩᱞᱳᱟᱱᱟ ᱜᱮᱞᱮ ᱡᱚᱢ ᱚᱪᱚ ᱠᱚᱣᱟ᱾ ᱟᱨ ᱡᱟᱦᱟᱸ ᱛᱤᱹᱜ ᱚᱱᱟ ᱵᱚᱸᱜᱟ ᱠᱚ ᱥᱚᱵᱡᱤ ᱠᱚ ᱟᱹᱜᱩᱣᱟ ᱚᱱᱟ ᱠᱚ ᱢᱮ ᱚᱱᱟ ᱫᱚ ᱟᱞᱟᱫᱟᱞᱮ ᱠᱷᱤᱪᱩᱲᱤᱭᱟ ᱛᱟᱯᱚᱨᱮ ᱟᱨ ᱟᱞᱮ ᱡᱟᱦᱟᱸ ᱠᱚ ᱨᱳᱡᱽᱜᱟᱨ ᱠᱟᱫᱟ ᱟᱨ ᱟᱞᱮ ᱚᱱᱟ ᱡᱟᱸᱜᱟ ᱠᱚ ᱟᱹᱜᱩᱭᱟ ᱚᱱᱟ ᱫᱚᱞᱮ ᱠᱷᱤᱪᱩᱲᱤᱭᱟ ᱚᱱᱟ ᱫᱚ ᱯᱨᱚᱥᱟᱫᱽ ᱞᱮᱠᱟᱞᱮ ᱮᱢᱟ ᱠᱚᱣᱟ ᱟᱨ ᱱᱚᱣᱟ ᱦᱚᱸ ᱱᱚᱣᱟ ᱫᱚ ᱦᱮᱸ ᱡᱚᱛᱚ ᱦᱚᱲᱞᱮ ᱮᱢᱟ ᱠᱚᱣᱟ
ᱟᱨ ᱱᱚᱣᱟ ᱯᱚᱨᱮ ᱜᱮ ᱦᱟᱸᱜ ᱥᱚᱨᱚᱦᱟᱭ ᱥᱮᱴᱮᱨᱚᱜ ᱠᱟᱱ ᱛᱟᱵᱚᱱᱟ ᱥᱚᱨᱚᱦᱟᱭ ᱨᱮᱦᱚᱸ ᱱᱚᱝᱠᱟ ᱜᱮ ᱡᱟᱦᱟᱸ ᱞᱮᱠᱟᱢ ᱞᱟᱹᱭ ᱠᱮᱜᱼᱟ ᱢᱚᱬᱮ ᱢᱚᱬᱮ ᱧᱤᱫᱟᱹ ᱜᱮᱞᱮ ᱮᱜ ᱡᱟᱦᱟᱸ ᱚᱱᱟᱠᱟ ᱥᱩᱠᱨᱤ ᱠᱚ ᱜᱚᱡ ᱵᱟᱲᱟ ᱠᱟᱛᱮᱫ, ᱥᱩᱠᱨᱤ ᱠᱚ ᱜᱚᱡ ᱵᱟᱲᱟ ᱠᱟᱛᱮᱫ ᱡᱚ ᱡᱚᱛᱚ ᱦᱚᱲ ᱜᱮ ᱡᱚᱢ ᱥᱚᱢᱚᱭ ᱫᱚ ᱟᱯᱚᱱ ᱦᱚᱯᱚ ᱯᱚᱭᱥᱟ ᱛᱮᱜᱮ ᱦᱟᱛᱟᱣ ᱦᱩᱭᱩᱜᱼᱟ ᱛᱳ ᱦᱟᱛᱟᱣ ᱠᱟᱛᱮᱮᱫ ᱡᱟᱦᱟᱸ ᱢᱚᱬᱮ ᱥᱤᱧ ᱢᱚᱬᱮ ᱫᱤᱫᱤᱠᱞᱮ ᱚᱱᱠᱟ ᱜᱮ ᱨᱟᱹᱥᱠᱟᱹᱭ ᱨᱟᱹᱥᱠᱟᱹ ᱠᱮᱫ ᱜᱮ ᱟᱨ ᱡᱟᱦᱟ ᱵᱟᱦᱟ ᱫᱚ ᱡᱟᱦᱟᱸ ᱫᱚ ᱢᱟᱱᱮ ᱡᱮᱢᱚᱱ ᱡᱚᱠᱷᱚᱱ ᱵᱚᱱ ᱵᱟᱦᱟᱜᱼᱟ ᱡᱮᱢᱚᱱ ᱩᱢ ᱦᱤᱞᱳᱜ ᱛᱚ ᱩᱢ ᱞᱟᱦᱟ ᱞᱟᱦᱟ ᱫᱤᱱ ᱦᱤᱞᱳᱜ ᱠᱷᱚᱱ ᱱᱟᱭᱠᱮ ᱫᱚ ᱟᱵᱚᱨᱮᱱ ᱦᱟᱸᱜ ᱢᱟᱱᱮ ᱟᱡ ᱫᱚ ᱟᱹᱱ ᱟᱹᱟᱹᱨᱤ ᱠᱟᱛᱮᱜ ᱟᱹᱱᱼ ᱟᱹᱟᱹᱨᱤ ᱢᱟᱱᱟᱣ ᱵᱟᱛᱟ ᱠᱟᱛᱮᱫ ᱛᱟᱦᱮᱱᱟᱭ ᱜᱤᱛᱤᱡ ᱟᱭ ᱩᱢ ᱯᱷᱟᱨᱪᱟ ᱠᱟᱛᱮᱜ ᱛᱚ ᱯᱮ ᱫᱤᱱᱮ ᱵᱚᱸᱜᱟ ᱮᱱ ᱨᱮᱫᱚ ᱥᱮᱛᱟᱜ ᱨᱮ ᱡᱚᱛᱚ ᱦᱚᱲ ᱜᱮ ᱟᱞᱮ ᱟ ᱟᱹᱛᱩ ᱥᱳᱞᱳ ᱟᱱᱟ ᱵᱚᱭᱦᱟ ᱢᱤᱥᱤ ᱫᱟᱹᱭ ᱫᱟ ᱠᱚ ᱥᱟᱱᱟᱢ ᱠᱚᱜᱮᱞᱮ ᱪᱟᱣᱮᱱ ᱜᱮ ᱱᱟᱭᱠᱮ ᱚᱲᱟᱜ ᱱᱟᱭᱠᱮ ᱚᱲᱮ ᱪᱟᱞᱟᱣ ᱠᱟᱛᱮᱫ ᱛᱩᱢᱫᱟᱜ ᱴᱟᱢᱟᱠ ᱨᱩ ᱨᱩ ᱛᱮ ᱞᱮ ᱤᱫᱤᱴᱳ ᱠᱟᱫᱤ ᱜᱮ ᱡᱟᱦᱮᱨ ᱛᱚ ᱟᱞᱮ ᱦᱚᱸᱞᱮ ᱛᱟᱦᱮᱱᱟ ᱥᱞᱩᱱᱟ ᱠᱚ ᱛᱟᱦᱮᱱᱟ ᱡᱟᱦᱟᱸᱭ ᱜᱚᱼ ᱵᱟᱵᱟ ᱵᱚᱭᱟ ᱫᱟᱹᱭ ᱢᱮ ᱠᱚᱫᱚ ᱩᱱᱠᱩ ᱫᱚᱠᱚ ᱨᱩᱣᱟᱹᱲ ᱦᱮᱡᱮᱱ ᱜᱮᱭᱟ ᱛᱚ ᱟᱨᱦᱚᱸ ᱚᱱᱠᱟ ᱥᱩᱲᱩ ᱠᱚ ᱤᱥᱤᱱᱮᱱ ᱜᱮᱭᱟ ᱛᱚ ᱥᱩᱲᱩ ᱠᱚ ᱤᱥᱤᱱ ᱠᱟᱛᱮ ᱛᱟᱦᱚᱞᱮ ᱠᱷᱟᱱ ᱫᱚ ᱟᱨᱚ ᱢᱟᱱᱮ ᱦᱮᱡ ᱮᱮᱱ ᱜᱮᱠᱚ ᱢᱚᱴᱟᱢᱩᱴᱤ ᱚᱱᱠᱟᱱ ᱴᱟᱭᱤᱢ ᱱᱚᱝᱠ ᱴᱟᱭᱤᱢ ᱚ ᱦᱮᱸᱡ ᱮᱱᱜᱮ ᱛᱟ ᱛᱤᱠᱤᱱ ᱴᱟᱭᱤᱢ ᱛᱮ ᱛᱟᱦᱚᱞᱮ ᱱᱚᱝᱠᱟᱱ ᱴᱟᱭᱤᱢ ᱦᱟᱸᱜ ᱛᱚ ᱥᱟᱱᱟᱢ ᱠᱚ ᱠᱷᱤᱪᱩᱲᱤ ᱞᱮ ᱡᱚᱢ ᱵᱟᱲᱟ ᱠᱮᱫ ᱛᱮᱜᱮ ᱛᱟᱯᱚᱨ ᱛᱟᱦᱚᱞᱮ ᱟᱨ ᱢᱟᱱᱮ ᱟᱨᱚ ᱚᱱᱠᱟ ᱟᱛᱩ ᱞᱮ ᱤᱫᱤ ᱠᱮᱫᱮᱜᱮ ᱱᱟᱭᱠᱮ ᱮᱱᱮᱡ ᱮᱱᱮᱡ ᱴᱷᱤᱠᱜᱮᱭᱟ ᱛᱟᱯᱚᱨ ᱟᱵᱩᱜ ᱡᱟᱸᱜᱟ ᱭᱟ ᱠᱚ ᱜᱚᱴᱟ ᱫᱩᱣᱟᱹᱨ ᱨᱮᱜᱮ ᱱᱟᱭᱠᱮ
ᱦᱩᱸ ᱦᱮᱸ
ᱟᱵᱩᱜ ᱡᱟᱸᱜᱟ ᱟᱵᱩᱜ ᱡᱟᱸᱜᱟ ᱟᱵᱩᱜ ᱡᱟᱸᱜᱟ ᱥᱟᱶᱛᱮ ᱵᱟᱦᱟᱭ ᱮᱢᱟ ᱠᱚᱣᱟ ᱛᱟᱨᱯᱚᱨᱮ ᱡᱟᱦᱟᱸᱭ ᱦᱟᱸᱜ ᱞᱟᱸᱫᱟ ᱜᱟᱱᱚᱜ ᱡᱟᱦᱟᱸᱭ ᱦᱮᱸ ᱜᱚᱲᱚᱢ ᱥ ᱜᱟᱹᱭ ᱥᱮ ᱚᱱᱠᱟ ᱡᱟᱦᱟᱸᱭ ᱠᱚ ᱦᱩᱭᱩᱜᱜᱼᱟ ᱩᱱᱠᱩ ᱫᱚ ᱢᱟᱱᱮ ᱫᱟᱜ ᱮ ᱫᱩᱞᱚᱣᱟ ᱟᱨ ᱱᱟᱭᱠᱮ ᱦᱚᱸᱠᱚ ᱫᱩᱞᱟᱭᱟ ᱛᱮ ᱢᱤᱫᱴᱟᱝ ᱰᱤᱸᱜᱣ ᱠᱚᱲᱟ ᱰᱤᱝᱣᱟᱸ ᱠᱚᱲᱟ ᱴᱷᱤᱞᱤ ᱫᱤᱯᱤᱞ ᱠᱟᱜᱼᱟ
ᱦᱮ ᱩᱱᱤ ᱫᱚ ᱰᱟᱺᱝᱣᱟᱹ ᱠᱩᱩᱣᱟᱹ ᱚᱲᱟᱟᱜ ᱫᱚ ᱩᱯᱟᱹᱥ ᱠᱟᱜᱼ ᱟᱭ ᱡᱟᱦᱟᱸᱟᱦᱮ ᱨᱮᱜᱮ ᱛᱟᱦᱮᱱᱟ ᱡᱟᱦᱮ ᱨᱮᱭ ᱦᱟᱨᱚᱭᱟ
ᱯᱥᱮ ᱭ ᱡᱨᱮ ᱡᱟᱦᱮᱨᱮᱮ ᱦᱚᱦᱚᱭᱟᱭᱭ ᱦᱟᱸᱜ ᱡᱚᱛᱚ ᱦᱟᱸᱜᱭ ᱟᱫᱚ ᱟᱞᱮ ᱥᱮᱫ ᱫᱚ ᱦᱚᱸ ᱦᱟᱸᱜ ᱚᱱᱠᱟ ᱦᱟᱸᱜ ᱢᱮᱱᱟᱜ ᱠᱟᱫᱟ ᱦᱟᱸᱜ ᱛᱚ ᱟᱞᱮᱥᱮᱫ ᱫᱚ ᱡᱟᱦᱮᱨ ᱫᱚ ᱦᱟᱸᱜ ᱵᱟᱭ ᱨᱦᱚᱭᱟ ᱩᱱᱤ ᱫᱚ ᱱᱟᱭᱠᱮ ᱥᱟᱛᱮᱜ ᱜᱮ ᱯᱷᱤᱨᱤᱤᱭ ᱤᱭᱟᱹ ᱯᱟᱭᱟ ᱠᱤᱱ ᱛᱟᱦᱮᱱᱟ ᱡᱳᱲᱟ ᱰᱟᱺᱝᱜᱽᱣᱟᱹ ᱠᱚᱲᱟ ᱛᱚ ᱩᱱᱠᱤᱱ ᱫᱚᱦᱸᱟᱜ ᱵᱟᱱᱟᱨᱜᱮ ᱢᱤᱫ ᱦᱚᱲ ᱜᱮ ᱢᱤᱫ ᱯᱟᱹᱨᱤ ᱯᱟᱹᱨᱤ ᱛᱮᱠᱤᱱ ᱫᱤᱯᱤᱞᱟ ᱟᱞᱮ ᱫᱚ ᱜᱟᱹᱰᱤ ᱨᱟᱥᱥᱤ ᱜᱮᱛᱟᱞᱮᱭᱟ ᱛᱚ ᱟᱛᱳ ᱟᱫᱚ ᱢᱟᱱᱮ ᱟᱹᱰᱤ ᱨᱟᱹᱥᱠᱟ ᱜᱮᱛᱮᱟ ᱛᱟᱦᱚᱞᱮ ᱠᱷᱟᱱ ᱫᱚ ᱢᱤᱫ ᱦᱚᱲ ᱛᱮᱫᱚᱢ ᱚᱱᱟ ᱫᱟᱹᱵᱤ ᱜᱮᱛᱚ ᱵᱟᱦᱟᱜᱼᱟ ᱟᱫᱚ ᱚᱱᱟ ᱠᱷᱟᱹᱛᱤᱨ ᱛᱮ ᱦᱟᱸᱜ ᱢᱟᱱᱮ ᱵᱟᱨ ᱦᱚᱲ ᱜᱮ ᱵᱟᱨ ᱦᱚᱲᱞᱮ ᱩᱯᱟᱹᱥᱤ ᱠᱟᱱᱟ ᱡᱚᱲᱟ ᱡᱚᱲᱟ ᱟᱫᱚ ᱛᱟᱯᱚᱨᱮ ᱱᱟᱭᱠᱮ ᱨᱟᱪᱟᱨ ᱞᱮ ᱤᱫᱤ ᱠᱮᱫᱮᱜ ᱜᱮ ᱛᱟᱯᱚᱨᱮ ᱚᱸᱰᱮ ᱨᱟᱪᱟ ᱵᱟᱦᱟ ᱠᱚ ᱮᱱᱮᱡ ᱠᱟᱛᱮᱜ ᱛᱟᱨᱯᱚᱨ ᱛᱟᱞᱞᱮ ᱦᱮᱸ ᱚᱸᱰᱮ ᱛᱟᱯᱚᱨᱮ ᱛᱟᱯᱚᱨ ᱢᱩᱪᱟᱹᱫ ᱨᱮᱫᱚ ᱫᱚᱝ ᱵᱟᱠᱷᱟᱱ ᱞᱟᱜᱽᱬᱞᱮ ᱮᱱᱮᱡ ᱮᱱᱜᱮ ᱛᱟᱨᱯᱚᱨ ᱛᱟᱨᱯᱚᱨᱮᱨ ᱫᱤᱱ ᱫᱚ ᱥᱮᱛᱟᱜ ᱠᱷᱚᱱᱟᱜ ᱫᱟᱜ ᱞᱮ ᱫᱩᱞᱡᱚᱱᱟᱜ-ᱟ
ᱟᱨ
ᱛᱚ ᱱᱚᱝᱠᱟ ᱠᱟᱛᱮᱫ ᱜᱮ ᱱᱚᱝᱠᱟ ᱠᱟᱛᱮᱫ ᱜᱮ ᱢᱟᱱᱮ ᱫᱟᱸᱥᱟᱭ ᱥᱚᱨᱦᱟᱭ ᱵᱟᱦᱟ ᱠᱚ ᱛᱟᱵᱚᱜ ᱛᱟᱞᱮᱭᱟ
ᱦᱩᱸ ᱛᱟᱯᱚᱨᱮ ᱠᱚ ᱞᱟᱹᱭᱟ ᱫᱟᱜ ᱨᱮ ᱤᱭᱟᱹ ᱵᱟᱦᱟ ᱨᱮᱫᱚ ᱫᱟᱜ ᱜᱮ ᱥᱩᱫᱷᱩᱯᱮ ᱫᱩᱞ ᱡᱚᱱᱟᱜ-ᱟ ᱥᱮ ᱟᱨ ᱨᱮ ᱦᱩᱞᱤᱤ ᱠᱚᱦᱚᱸ ᱯᱮ ᱵᱮᱵᱚᱦᱟᱨᱟ
ᱵᱟᱝ ᱵᱟᱝ ᱦᱩᱞᱤ ᱫᱚ ᱦᱮᱸ ᱠᱤᱪᱷᱩ ᱠᱤᱪᱷᱩ ᱡᱟᱭᱜᱟ ᱨᱮ ᱧᱮᱞ ᱦᱩᱭ ᱟᱠᱟᱱᱟ ᱡᱮᱢᱚᱱ ᱟᱵᱚ ᱥᱟᱱᱛᱟᱲ ᱦᱚᱸ ᱡᱮᱢᱚᱱᱤᱭᱟᱹ ᱨᱚᱝ ᱠᱚ ᱢᱮᱥᱟ ᱡᱚᱱᱟᱜ ᱠᱟᱱ ᱛᱟᱵᱚᱱᱟ ᱥᱮ ᱨᱚᱝ ᱠᱚ ᱨᱚᱝ ᱠᱚ ᱫᱟᱜ ᱠᱚ ᱫᱩᱞ ᱡᱚᱱᱟᱜ ᱠᱚ ᱨᱚᱝ ᱫᱟᱜ ᱠᱚ ᱫᱩᱞ ᱡᱚᱱᱟᱜ ᱠᱟᱱᱟ ᱛᱚ ᱟᱞᱮ ᱥᱮᱱ ᱫᱚ ᱦᱟᱸᱜ ᱱᱚᱣᱟ ᱫᱚ ᱵᱟᱝ ᱦᱩᱭ ᱠᱟᱱᱟᱟᱱᱟ ᱟᱞᱮ ᱟᱛᱳ ᱥᱮᱱ ᱫᱚ ᱦᱟᱸᱜ ᱛᱚ ᱱᱚᱣᱟ ᱫᱚ ᱢᱤᱫ ᱯᱚᱠᱠᱷᱮ ᱫᱚ ᱱᱚᱣᱟ ᱤᱫᱤ ᱠᱟᱛᱮ ᱛᱮ ᱟᱢ ᱪᱮᱫ ᱢᱮᱱ ᱛᱟᱵᱚᱱᱟ ᱜᱚᱝᱠᱮ ᱱᱚᱜᱚᱭ ᱡᱮ ᱛᱮᱦᱤᱧᱱᱮᱡ ᱦᱮᱸ ᱨᱚᱝ ᱠᱚ ᱢᱮᱥᱟ ᱡᱚᱱᱟᱜ ᱠᱟᱱ ᱛᱟᱵᱚᱱᱟ ᱥᱮ ᱨᱚᱝ ᱠᱚ ᱫᱩᱞ ᱡᱚᱱᱟᱜ ᱠᱟᱱᱟ ᱛᱚ ᱱᱚᱣᱟ ᱤᱫᱤᱠᱟ ᱠᱟᱛᱮᱜ ᱪᱮᱫ ᱢᱚᱱᱮ ᱛᱟᱢ ᱞᱟᱹᱭ ᱛᱟᱵᱚᱱᱟ
ᱱᱚᱣᱟ ᱫᱚ ᱢᱮᱱᱠᱷᱟᱡ ᱫᱚ ᱮᱠᱷᱚᱱ ᱫᱚ ᱡᱚᱠᱷᱚᱱ ᱵᱟᱦᱟ ᱵᱚᱱ ᱵᱟᱦᱟᱜ ᱠᱟᱱᱟ ᱵᱚᱱ ᱟᱨᱠᱤ ᱵᱟᱦᱟ ᱫᱚ ᱢᱮᱱᱠᱟᱱ ᱫᱚ ᱥᱟᱱᱛᱟᱲᱟᱜ ᱠᱟᱱᱟ ᱛᱟᱨᱯᱚᱨᱮ ᱵᱟᱦᱟ ᱦᱚᱸ ᱥᱟᱱᱛᱟᱲᱟᱜ ᱠᱟᱱ ᱜᱮᱭᱟ ᱵᱟᱦᱟ ᱡᱮᱢᱚᱱ ᱠᱟᱹᱞᱤ ᱯᱩᱡᱟᱹᱨᱮ ᱠᱟᱹᱞᱤ ᱯᱩᱡᱟᱹ ᱦᱚᱸᱛᱚ ᱫᱤᱠᱩᱣᱟᱜ ᱠᱟᱱᱟ ᱠᱟᱹᱞᱤ ᱯᱩᱡᱟᱹ ᱥᱟᱶᱛᱮ ᱟᱹᱰᱤ ᱦᱚᱲ ᱠᱚ ᱵᱟᱦᱟᱜᱼᱟ ᱤᱭᱟᱹ ᱥᱚᱨᱦᱟᱭᱚᱜᱼᱟ ᱠᱚ ᱫᱤᱠᱩ ᱥᱟᱶᱛᱮᱮᱫᱚ ᱡᱟᱦᱟᱸ ᱞᱮᱠᱟ ᱜᱮ ᱫᱤᱠᱩ ᱥᱟᱶᱛᱮ ᱦᱳᱠ ᱟᱨ ᱥᱟᱱᱛᱟᱲᱟᱜ ᱤᱭᱟᱹᱛᱮ ᱦᱳᱠ ᱟᱫᱚ ᱱᱚᱣᱟ ᱫᱚ ᱵᱟᱦᱟ ᱫᱚ ᱡᱚᱠᱦᱚᱱ ᱵᱚᱱ ᱵᱟᱛᱟᱣᱟ ᱛᱚᱠᱷᱚᱱ ᱫᱚ ᱱᱤᱭᱟ ᱟᱵᱚ ᱥᱟᱱᱛᱟᱲᱟᱜ ᱤᱭᱟᱹᱨᱮ ᱯᱟᱲᱟᱜ ᱠᱟᱱᱟ ᱟᱨ ᱠᱤ ᱚᱱᱟ ᱫᱚ ᱦᱩᱞᱩᱭ ᱫᱚ ᱢᱮᱱ ᱠᱷᱟᱱ ᱫᱤᱠᱩ ᱦᱳᱞᱤ ᱫᱚ ᱫᱤᱠᱩᱣᱟᱜ ᱟᱨ ᱠᱤ ᱟᱨ ᱵᱟᱦᱟ ᱫᱟᱜ ᱫᱚ ᱟᱞᱟᱫᱟ ᱦᱚᱳᱞᱤ ᱟᱞᱟᱫᱟ ᱵᱟᱦᱟ ᱫᱟᱜ ᱟᱞᱟᱫᱟ
ᱦᱮᱸ ᱦᱮᱸ ᱦᱸ
ᱡᱟᱛᱮ ᱟᱵᱚᱣᱟᱜ ᱡᱮᱢᱚᱱ ᱵᱚᱱ ᱫᱚᱦᱚ ᱠᱟᱫᱟ ᱵᱟᱦᱟ ᱫᱟᱜ ᱵᱟᱦᱟ ᱫᱟᱜ ᱫᱚ ᱵᱟᱦᱟ ᱫᱟᱜ ᱜᱮ ᱢᱟᱱᱮ ᱵᱟᱦᱟ ᱫᱟᱜ ᱵᱮᱜᱚᱨ ᱫᱚ ᱟᱞᱟᱫᱟ ᱫᱚ ᱵᱟ ᱵᱚᱱ ᱤᱭᱟᱹ ᱞᱟᱹᱜᱤᱫᱚᱜᱼᱟ ᱟᱨ ᱠᱤ ᱟᱫᱚ ᱚᱸᱰᱮ ᱫᱚ ᱦᱚᱳᱞᱤ ᱡᱩᱫᱤ ᱵᱮᱱ ᱵᱮᱵᱚᱦᱟᱨ ᱠᱷᱟᱡ ᱫᱚ ᱦᱳᱞᱤ ᱫᱚ ᱠᱚ ᱢᱮᱱᱟ ᱢᱤᱫᱴᱮᱡ ᱤᱭᱟᱹ ᱫᱚ ᱠᱚ ᱢᱮᱱᱟ ᱡᱟᱦᱟᱸᱭ ᱡᱩᱫᱤ ᱵᱚᱱ ᱜᱟᱥᱟᱣᱭᱟ ᱥᱮ ᱦᱳᱞᱤᱤ ᱫᱚ ᱢᱤᱫᱴᱮᱡ ᱮᱢᱚᱱ ᱡᱤᱱᱤᱥ ᱠᱟᱱᱟ ᱟᱨ ᱠᱤ ᱟᱨᱟᱜ ᱟᱜ ᱟᱨᱚ ᱟᱨᱟᱜ ᱦᱚᱞᱤᱤ ᱠᱷᱟᱡ ᱫᱚ ᱵᱮᱥᱤ ᱟᱨᱚ ᱰᱮᱧᱡᱟᱨᱟ ᱟᱵᱚ ᱥᱟᱱᱛᱟᱲᱟᱜ ᱤᱭᱟᱹ ᱨᱮᱫᱚ ᱟᱨᱟᱜ ᱟᱨᱟᱜ ᱦᱚᱞᱤ ᱡᱟᱦᱟᱸᱭ ᱵᱮᱱ ᱜᱟᱥᱟᱣᱟᱭᱟ ᱵᱟᱝ ᱩᱱᱤ ᱡᱩᱫᱟᱹ ᱟᱹᱲᱤᱭᱟᱹ ᱵᱟᱝᱜᱮ ᱤᱧ ᱫᱚ ᱟᱨᱟᱜ ᱦᱳᱞᱤ ᱪᱮᱫᱟᱜ ᱮᱢ ᱜᱟᱥᱟᱣ ᱫᱤᱧᱟᱹ ᱟᱨᱲᱟᱜ ᱦᱳᱞᱤ ᱫᱚ ᱢᱚᱱᱮ ᱠᱟᱜ ᱢᱮ ᱢᱤᱫᱴᱮᱡ ᱟᱵᱚᱣᱟᱜ ᱫᱚ ᱥᱟᱱᱛᱟᱲᱟᱜ ᱫᱚ ᱟᱨᱠᱤ ᱟᱨᱟᱜ ᱢᱟᱱᱮ ᱥᱤᱸᱫᱩᱨ ᱥᱮ
ᱦᱮᱸ ᱦᱮᱸ ᱦᱮᱸ ᱚᱵᱭᱥᱭ ᱚᱵᱥ
ᱦᱩᱸ ᱩᱱᱤ ᱡᱩᱫᱤ ᱢᱮᱱᱟ ᱤᱧ ᱫᱚ ᱱᱚᱝᱠᱟᱢ ᱜᱟᱥᱟᱣ ᱠᱟᱫᱤᱧᱟ ᱢᱮᱱᱠᱷᱟᱱᱡ ᱫᱚ ᱟᱢ ᱫᱚᱦᱚ ᱜᱮ ᱞᱟᱜᱟᱹᱣ ᱢᱮᱭᱟ ᱩᱱ ᱫᱚ ᱠᱤᱱᱛᱩ ᱟᱢᱫᱚ ᱠᱤᱱᱛᱩ ᱚᱱᱟ ᱵᱟᱛᱟ ᱞᱟᱜᱟᱣ ᱫᱟᱲᱮ ᱤᱭᱟᱹ ᱛᱟᱟᱣ ᱟᱹᱛᱩ ᱦᱚᱲ ᱡᱩᱫᱤ ᱠᱚ ᱢᱚᱱᱮᱭᱟ ᱵᱟᱛᱟ ᱦᱚᱪᱚ ᱢᱟᱱᱮ ᱵᱟᱛᱟᱟᱣ ᱦᱚᱪᱚ ᱢᱮᱭᱟ ᱠᱚ ᱟᱨ ᱠᱤ ᱚᱱᱟ ᱫᱚ
ᱱᱚᱣᱟ ᱫᱚ ᱢᱤᱫᱴᱟᱝ ᱟᱵᱚᱣᱟᱜ ᱟᱹᱱᱼ ᱟᱹᱟᱹᱨᱨᱤ ᱢᱮᱱᱟᱜ ᱟᱠᱟᱫ ᱛᱟᱵᱚᱱᱟ ᱡᱮ ᱱᱚᱣᱟ ᱫᱚ ᱢᱟᱱᱮ ᱟᱨᱟᱜ ᱟ ᱟᱨᱟᱜ ᱥᱤ ᱫᱚ ᱟᱨᱟᱜ ᱨᱚᱝ ᱫᱚ ᱮᱠᱟᱞ ᱜᱮ ᱵᱟᱝ ᱪᱟᱞᱩᱜ ᱛᱟᱵᱱᱟ ᱵᱚᱦᱚᱜ ᱨᱮ ᱫᱚ
ᱵᱟᱦ ᱵᱚᱦᱚᱜ ᱨᱮ ᱫᱚ ᱦᱮᱸ ᱟᱨ ᱟᱢ ᱟᱨ ᱟᱵᱮᱱ ᱟᱨ ᱟᱵᱮᱱ ᱪᱟᱞᱟᱜ ᱵᱮᱱ ᱢᱟ ᱤᱭᱟᱹ ᱤᱭᱟᱹ ᱨᱚᱝ ᱡᱤᱵᱮᱱ ᱚᱡᱚᱜ ᱟᱭᱟ ᱦᱞᱤ ᱢᱚᱡᱽ ᱪᱟᱨᱟ ᱵᱮᱱ ᱢᱮᱫ ᱦᱟ ᱨᱮ ᱵᱮᱱ ᱚᱡᱚᱜ ᱟᱭᱟ
ᱦᱮᱸ
ᱢᱮᱫᱦᱟ ᱨᱮᱵᱮᱱ ᱚᱡᱚᱜ ᱟᱫᱮ ᱠᱷᱟᱱᱡ ᱠᱟᱹᱴᱤᱡ ᱵᱚᱦᱚᱜ ᱨᱮᱫᱚ ᱪᱟᱞᱟᱜ ᱜᱮᱭᱟ
ᱦᱮᱸ ᱦᱮᱸ ᱪᱟᱞᱟᱜ ᱜᱮᱭᱟ ᱚᱵᱚᱥᱚᱭ ᱪᱟᱞᱟᱜ ᱜᱮᱭᱟ
ᱦᱩᱸ ᱦᱩᱸ ᱦᱩᱸ ᱛᱚ ᱟᱨᱟᱜ ᱨᱚᱝ ᱦᱚᱸ ᱦᱩᱭ ᱪᱚᱜ ᱟᱨ ᱮᱴᱟᱜ ᱨᱚᱝ ᱜᱮ ᱦᱩᱭ ᱦᱚᱪᱚᱜ ᱵᱟᱝ ᱫᱚ ᱚᱱᱟ ᱫᱚ ᱨᱚᱝ ᱫᱚ ᱟᱵᱚ ᱫᱚ ᱮᱴᱟᱜ ᱦᱚᱲ ᱧᱮᱞ ᱫᱚ ᱵᱚᱱ ᱧᱮᱞ ᱠᱚ ᱵᱮᱱ ᱟᱨᱟᱜ ᱛᱮ ᱜᱮ ᱵᱚᱱ ᱥᱤᱸᱫᱩᱨᱚᱜᱼᱟ ᱛᱟᱨ ᱯᱚᱨᱮ ᱮᱴᱟᱜ ᱨᱚᱝ ᱦᱚᱸ ᱡᱮᱢᱚᱱ ᱚᱱᱟ ᱠᱚᱫᱚ ᱢᱟᱱᱮ ᱨᱚᱝ ᱵᱚᱞᱛᱮ ᱛᱤ ᱜᱮ ᱵᱟᱝ ᱜᱟᱱᱚᱜᱼᱟ ᱟᱨ ᱠᱤ ᱟᱵᱚᱣᱟᱜ ᱡᱮᱢᱚᱱ ᱫᱟᱜ ᱠᱟᱱᱟ ᱡᱮᱢᱚᱱ ᱫᱟᱜ ᱜᱮ ᱡᱮᱢᱚᱱ ᱛᱟᱦᱮᱱ ᱛᱟᱵᱚᱱ ᱢᱟ ᱚᱱᱟ ᱜᱮ ᱟᱨ ᱠᱤ ᱵᱚᱱ ᱨᱤᱹᱠᱟᱹᱭᱟ
ᱦᱩᱸ ᱦᱩᱸ
ᱟᱨ ᱛᱟᱯᱚᱨ ᱯᱚᱨᱮᱨ ᱠᱷᱮᱛᱨᱮ ᱡᱩᱫᱤ ᱟᱹᱛᱩᱳ ᱠᱚᱨᱮᱡ ᱡᱩᱫᱤ ᱵᱮᱵᱚᱦᱟᱨ ᱜᱮᱭᱟ ᱛᱟᱦᱚᱞᱮ ᱩᱱᱠᱩ ᱦᱚᱸᱵᱚᱱ ᱨᱤᱠᱟᱹ ᱠᱚᱣᱟ ᱟᱨ ᱢᱟᱱᱟᱣ ᱨᱮᱭᱟᱜ ᱵᱚᱱ ᱪᱮᱥᱴᱟᱭᱟ ᱟᱨ ᱡᱩᱫᱤ ᱟᱵᱮᱱ ᱡᱩᱫᱤ ᱟᱵᱮᱱ ᱟᱹᱛᱩ ᱨᱮᱱ ᱡᱩᱫᱤ ᱠᱚ ᱢᱮᱛᱟ ᱵᱮᱱᱟ ᱚ ᱟᱵᱮᱱ ᱫᱚ ᱟᱢ ᱫᱚ ᱰᱷᱮᱨᱮᱢ ᱵᱟᱲᱟᱭᱟ ᱱᱚᱝᱠᱟ ᱚᱱᱠᱟ ᱠᱚ ᱢᱮᱱᱠᱟᱱᱡ ᱫᱚ ᱪᱤᱠᱟ ᱠᱚᱣᱟᱵ ᱵᱮᱱᱟ ᱦᱮᱸᱥᱮ ᱵᱟᱝ
ᱦᱮᱸ ᱚᱱᱟ ᱫᱚ ᱠᱟᱱ ᱜᱮᱭᱟ ᱛᱚ ᱟᱫᱚ ᱡᱟᱦᱟᱸ ᱥᱟᱹᱨᱤ ᱚᱱᱟ ᱜᱮ ᱥᱮ ᱢᱤᱫᱴᱟᱝ ᱫᱚ ᱟᱵᱚ ᱫᱚ ᱚᱱᱮ ᱡᱟᱦᱟᱸ ᱢᱤᱫᱴᱟᱝ ᱵᱟᱦᱟ ᱫᱟᱜ ᱧᱩᱛᱩᱢ ᱵᱚᱱ ᱵᱟᱦᱟ ᱫᱟᱜᱼᱟ ᱢᱤᱫᱴᱟᱝ ᱫᱟᱜ ᱛᱮᱜᱮ ᱡᱟᱦᱟᱸ ᱵᱟᱦᱟ ᱵᱚᱱ ᱟᱨᱲᱮᱡᱚᱜᱼᱟ ᱫᱟᱜ ᱵᱚᱱ ᱟᱨᱲᱮᱡᱚᱜᱼᱟ ᱱᱚᱣᱟ ᱜᱮᱛᱚ ᱟᱵᱚᱣᱟᱜ ᱫᱚ ᱮᱱᱠᱷᱟᱱ ᱨᱚᱝ ᱫᱚᱛᱚ ᱵᱟᱝ ᱠᱟᱱ ᱛᱟᱵᱚᱱᱟ ᱥᱮ
ᱦᱮᱸ ᱟᱨ ᱟᱨ ᱵᱟᱠᱷᱟᱡ ᱫᱚ ᱧᱩᱛᱩᱢ ᱠᱮᱭᱟᱵᱚᱱ ᱡᱮ ᱦᱚᱩᱞᱤ ᱫᱟᱜ
ᱦᱮᱸ ᱵᱟᱠᱷᱟᱡ ᱵᱚᱱ ᱧᱩᱛᱩᱢ ᱜᱮᱭᱟ ᱦᱚᱩᱞᱤ ᱫᱟᱜ ᱦᱮᱸ ᱵᱟᱝ
ᱦᱮᱸ ᱵᱟᱦᱟ ᱫᱟᱜ ᱫᱚ ᱪᱮᱫᱟᱜ ᱛᱟᱞᱮ
ᱦᱮᱸ ᱦᱮᱸ ᱦᱸ ᱠᱟᱛᱷᱟ ᱠᱟᱱ ᱜᱮᱭᱟ ᱡᱮᱢᱚᱱ ᱡᱮᱢᱚᱱ ᱧᱩᱛᱩᱢ ᱠᱮᱭᱟᱵᱚᱱ ᱦᱚᱞᱤᱤ ᱫᱟᱜ ᱵᱟᱦᱟ ᱫᱟᱜ ᱫᱚ ᱪᱮᱫᱟᱜ ᱛᱟᱞᱮ
ᱦᱮᱸ ᱦᱮᱸ ᱫᱤᱠᱩ ᱡᱮᱢᱚᱱ ᱠᱚ ᱦᱮᱱᱟᱜ ᱛᱟᱠᱚᱣᱟ ᱦᱳᱞᱤ
ᱦᱮᱸ ᱦᱮᱸ
ᱦᱳᱞᱤ ᱨᱮᱫᱚ ᱦᱳᱞᱤ ᱠᱚ ᱚᱡᱚᱜ ᱡᱚᱱᱚᱜᱼᱟ ᱟᱵᱚ ᱟᱵᱚᱦᱚᱸ ᱡᱮᱢᱚᱱ ᱵᱟᱦ ᱫᱟᱜ ᱢᱟᱱ ᱵᱟᱦᱟ ᱫᱟᱜ ᱢᱟᱱᱮ ᱫᱟᱜ ᱵᱚᱱ ᱫᱩᱞ ᱡᱚᱱᱚᱜᱼᱟ ᱵᱟᱦᱟ ᱫᱟᱜ ᱵᱚᱱ ᱫᱩᱞ ᱡᱚᱱᱚᱜᱼᱟ
ᱡᱮᱢᱚᱱ ᱟᱠᱚ ᱟᱠᱚ ᱛᱮᱭᱟᱜ ᱫᱤᱠᱩ ᱡᱟᱦᱟ ᱞᱮᱠᱟ ᱠᱚ ᱢᱟᱱᱟᱣ ᱮᱫᱟ ᱩᱱᱫᱚ ᱩᱱᱠᱩ ᱠᱚ ᱢᱟᱱᱟᱣᱪᱚᱣᱟ ᱟᱵᱚ ᱫᱚ ᱟᱵᱚ ᱞᱮᱠᱟ ᱢᱟᱱᱟᱣ ᱢᱮ ᱟᱢ ᱫᱚ ᱦᱚᱲ ᱞᱮᱠᱟ ᱫᱚ ᱪᱮᱫ ᱩᱱᱠᱩ ᱞᱮᱠᱟ ᱞᱮᱠᱟᱫᱚ ᱪᱟᱜ ᱮᱢ ᱢᱮᱛᱟᱜ ᱠᱟᱱᱟ ᱟᱠᱚᱠᱮ ᱟᱵᱚ ᱞᱮᱠᱟ ᱠᱚ ᱢᱟᱱᱟᱣ ᱵᱟᱛᱟᱣ ᱮᱫᱟ ᱟᱠᱩᱜᱮ ᱟᱵᱚ ᱞᱮᱠᱟ ᱫᱟᱜ ᱠᱚ ᱫᱩᱞ ᱡᱚᱱᱟᱜ ᱠᱟᱱᱟ ᱵᱟᱠᱚ ᱫᱩᱞ ᱡᱚᱱᱟᱜ ᱠᱟᱱᱟ ᱛᱟᱦᱚᱞᱮ ᱟᱠᱚ ᱤᱭᱟ. ᱛᱮ ᱵᱟᱠᱚ ᱢᱟᱱᱟᱣ ᱵᱟᱛᱟᱣᱫᱟ ᱤᱧ ᱫᱚ ᱪᱮᱫᱟᱜᱤᱧ ᱢᱟᱱᱟᱣ ᱵᱟᱛᱟᱣᱟ
ᱛᱟᱨᱯᱚᱨᱮ ᱟᱨᱚ ᱢᱤᱫᱴᱮᱡ ᱟᱨᱚ ᱢᱤᱫᱴᱮᱡ ᱠᱟᱛᱷᱟ ᱟᱨᱚ ᱟᱨᱚ ᱢᱤᱫᱴᱮᱱ ᱠᱟᱛᱷᱟ ᱞᱤᱧ ᱞᱟᱹᱭᱫᱟ ᱚᱱᱟ ᱥᱚᱨᱦᱟᱭ ᱨᱮ ᱟᱯᱮ ᱚᱱᱟ ᱚᱱᱛᱮ ᱫᱟᱸᱜᱲ ᱠᱚ ᱮᱱᱮᱡᱼᱟ ᱥᱮ
ᱰᱟᱝᱜᱚᱨ ᱰᱟᱝᱜᱚᱨ ᱵᱚᱞᱛᱮᱫᱚ ᱪᱤᱞᱮᱠᱟ ᱦᱟᱜ ᱵᱟᱹᱞᱤᱧ
ᱥᱚᱨᱦᱟᱭᱨᱮ ᱥᱚᱨᱦᱟᱭᱨᱮ ᱥᱚᱨᱦᱟᱭᱨᱮ ᱤᱭᱟᱹ ᱟᱢᱵᱟ ᱵᱟᱹᱥᱭᱟᱹ ᱦᱤᱞᱳᱜ ᱧᱤᱫᱟᱹ ᱠᱚ ᱮᱱᱮᱡᱼᱟ ᱠᱤ ᱧᱤᱫᱟᱹ ᱚᱱᱟ ᱜᱷᱚᱨᱮ ᱜᱷᱚᱨᱮ ᱠᱚᱨᱮ ᱠᱚ ᱤᱭᱟᱹ ᱧᱤᱫᱟᱹ ᱠᱚ ᱮᱱᱮᱡ ᱫᱚ
ᱜᱟᱹᱭ ᱠᱚ ᱡᱟᱜᱟᱣ ᱠᱚ ᱰᱟᱝᱨᱤ ᱠᱚ ᱡᱟᱜᱟᱣ ᱠᱚᱫᱚ
ᱦᱳᱭ ᱦᱳᱭ ᱦᱳᱭ
ᱦᱮᱸ ᱦᱩᱭᱩᱜ ᱜᱮᱭᱟ ᱰᱟᱝᱨᱤ ᱡᱟᱜᱟᱶ ᱫᱚ ᱦᱮᱸ ᱠᱚᱲᱟ ᱠᱚᱲᱟ ᱵᱟᱵᱟ ᱦᱚᱲ ᱠᱚᱲᱟ ᱜᱤᱫᱽᱨᱟᱹ ᱠᱚ ᱪᱟᱞᱟᱜ ᱟᱛᱚ
ᱦᱮᱸ ᱦᱮᱸ ᱦᱮᱸ
ᱦᱮᱸ ᱚᱱᱮ ᱰᱟᱝᱨᱤ ᱠᱚ ᱜᱟᱹᱭ ᱠᱚ ᱥᱩᱱᱩᱢ ᱫᱤᱨᱤ ᱦᱮᱸ ᱚᱲᱟᱜ ᱚᱲᱟᱜ ᱠᱚ ᱫᱟᱬᱟᱱᱟ ᱰᱟᱝᱨᱤ ᱠᱚ ᱥᱮ ᱰᱟᱝᱨᱤ ᱠᱚ ᱢᱟᱱᱮ ᱤᱭᱟᱹ ᱥᱩᱱᱩᱢ ᱠᱚ ᱚᱡᱚᱜ ᱟᱠᱚᱫᱚ ᱫᱮᱨᱤᱧ ᱠᱚᱨᱮ
ᱦᱮᱸ ᱚᱱᱟ ᱢᱟ ᱚᱱᱟ ᱢᱟᱠᱚ ᱚᱡᱚᱜ ᱟᱠᱚᱜᱮ ᱟᱫᱚ ᱱᱩᱠᱩ ᱫᱚ ᱚᱱᱟ ᱡᱟᱦᱟᱸ ᱠᱚ ᱚᱡᱚᱜ ᱟᱠᱚ ᱚᱱᱟ ᱡᱟᱦᱟᱸ ᱯᱷᱳᱞᱳᱭ ᱟᱨᱠᱤ ᱜᱟᱹᱭ ᱫᱚ ᱜᱟᱹᱭ ᱡᱟᱜᱟ ᱜᱮ ᱟᱨᱠᱤ ᱚᱱᱟ ᱫᱚᱠᱚ ᱢᱮᱱᱟ ᱤᱭᱟᱹ ᱟᱨᱠᱤ ᱪᱮᱫ ᱞᱤᱫᱤ ᱞᱟᱹᱭ ᱠᱮᱫᱟ ᱦᱟᱸᱜ ᱰᱷᱟᱝᱜᱚᱲ ᱮᱱᱮᱡ
ᱰᱷᱟᱸᱜᱚᱲ ᱮᱱᱮᱡ ᱫᱚ ᱛᱟᱦᱚᱞᱮ ᱵᱞᱤᱧᱩ ᱵᱩᱡ ᱫᱟᱲᱭᱟᱜ ᱠᱟᱱᱟ ᱛᱚ ᱞᱟᱹᱭ ᱢᱮ ᱠᱟᱹᱴᱤᱡ ᱦᱟᱸᱜ ᱛᱟᱞᱮ ᱛᱟᱦᱞᱮᱧ ᱵᱩᱡ
ᱟᱨ ᱫᱷᱟᱸᱜᱚᱲ ᱮᱱᱮᱡ ᱜᱮ ᱚᱱᱮ ᱚᱱᱟ ᱫᱷᱟᱸᱜᱚᱲ ᱮᱱᱮᱡ ᱜᱮ ᱟᱨᱠᱤ ᱫᱷᱟᱸᱜᱚᱲ ᱮᱱᱮᱡ ᱫᱚ ᱟᱵᱚ ᱥᱟᱱᱛᱟᱲᱟᱜ ᱫᱚ ᱵᱟᱝ ᱠᱟᱱᱟ ᱛᱚ ᱚᱱᱟ ᱫᱚ ᱫᱤᱠᱩᱣᱟᱜ ᱠᱟᱱ ᱜᱮᱭᱟ ᱫᱤᱠᱩ ᱚᱱᱟ ᱫᱚ ᱜᱟᱹᱭ ᱠᱚ ᱡᱟᱜᱟᱣ ᱠᱚᱣᱟ
ᱚ ᱟᱪᱪᱷᱟ ᱟᱪᱪᱷᱟ
ᱟᱵᱚ ᱥᱟᱱᱛᱟᱲᱟᱜ ᱛᱮᱦᱚᱸ ᱦᱮᱱᱟᱜᱼᱟ ᱜᱟᱹᱭ ᱡᱟᱜᱟᱣ ᱫᱚ ᱟᱫᱚ ᱥᱟᱱᱛᱟᱲᱟᱜ ᱡᱟᱦᱟᱸ ᱠᱟᱱ ᱛᱟᱵᱚᱱᱟ ᱟᱫᱚ ᱚᱱᱟᱫᱚ ᱥᱮᱨᱮᱧ ᱠᱚᱠᱚ ᱦᱮᱱᱟᱜᱼᱟ ᱠᱟᱹᱴᱤᱡ ᱴᱩᱠ ᱴᱟᱠ ᱟᱫᱚ ᱚᱱᱟ ᱠᱚᱫᱚ ᱦᱳᱭᱛᱳ ᱵᱟᱵᱚᱱ ᱵᱟᱲᱟᱭᱟ ᱟᱫᱚ ᱞᱤᱧ ᱧᱮᱞ ᱠᱟᱜ ᱠᱚᱣᱟ ᱟᱨᱠᱤ ᱫᱤᱠᱩ ᱛᱮᱜᱮ ᱜᱟᱹᱭ ᱠᱚ ᱡᱟᱜᱟᱣ ᱠᱚᱣᱟ
ᱟᱪᱪᱷᱟ
ᱫᱤᱠᱩᱣᱟᱜ ᱥᱮᱨᱮᱧ ᱛᱮ ᱩᱦᱤ ᱨᱮ ᱠᱟᱛᱮᱫ ᱠᱚ ᱦᱮᱸ ᱩᱦᱤᱨᱮ ᱪᱮᱫ ᱥᱮ ᱪᱮᱫ ᱠᱚ ᱟᱨᱜᱚ ᱥᱮᱨᱮᱧ ᱦᱮᱱᱟᱜ ᱜᱮᱭᱟ ᱟᱨᱠᱤ
ᱟᱪᱪᱷᱟ ᱫᱤᱠᱩ ᱛᱮᱜᱮ ᱠᱚ ᱥᱮᱨᱮᱧ ᱠᱮᱜ ᱜᱮ
ᱦᱮᱸ ᱦᱮᱸ ᱦᱮᱸ ᱟᱫᱚ ᱚᱱᱟ ᱠᱚᱜᱮ ᱟᱨᱠᱤ ᱵᱟᱝ ᱥᱮᱨᱮᱧ ᱠᱟᱹᱴᱤᱡ ᱠᱚ ᱱᱤᱡᱮᱨᱟᱜ ᱥᱟᱱᱛᱟᱲᱟᱜ ᱛᱚ ᱟᱵᱚ ᱫᱚ ᱦᱳᱭᱛᱳ ᱵᱟᱠᱚ ᱵᱟᱲᱟᱭᱟ ᱟᱨ ᱚᱱᱟ ᱛᱮ ᱦᱳᱭᱛᱳ ᱩᱱᱟᱹᱜ ᱵᱟᱠᱚ ᱤᱭᱟᱹᱣ ᱟᱠᱟᱫᱟ